ᱦᱮᱞᱳ᱾
ᱦᱮᱞᱳ᱾
ᱦᱮᱸ ᱡᱚᱦᱟᱨ ᱜᱮ ᱟᱞᱤᱧᱟᱜ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ, ᱟᱹᱞᱤᱧᱟᱜ ᱨᱚᱲ ᱵᱮᱱ ᱟᱸᱡᱚᱢᱮᱫᱼᱟ ᱥᱮ?
ᱦᱚᱸ ᱟᱵᱤᱱᱟᱜ ᱨᱚᱲ ᱦᱚᱸ ᱟᱸᱡᱚᱢᱚᱜ ᱠᱟᱱᱟ᱾
ᱚᱻ ᱪᱤᱠᱟᱹᱭ ᱫᱟ ᱵᱤᱱ?
ᱪᱤᱫ ᱜᱮ ᱵᱟᱝ ᱚᱲᱟᱜ ᱠᱚᱨᱮ ᱜᱮ ᱚᱲᱟᱜ ᱠᱚᱨᱮ ᱫᱚ ᱱᱟᱯᱟᱭ ᱜᱮᱭᱟ ᱠᱚᱛᱚ?
ᱦᱳᱭ ᱚᱲᱟᱜ ᱠᱚᱨᱮ ᱫᱚ ᱱᱟᱯᱟᱭ ᱜᱮ ᱟᱯᱮ ᱠᱚᱜᱮ ᱪᱮᱫ ᱞᱮᱠᱟ?
ᱟᱞᱮ ᱦᱚᱸ ᱱᱟᱯᱟᱭ ᱜᱮ ᱟᱫᱚ ᱫᱟᱜ ᱡᱟᱹᱲᱤ ᱪᱮᱫ ᱞᱮᱠᱟ ᱦᱩᱭᱩᱜ ᱠᱟᱱᱟ ᱚᱱᱛᱮ ᱫᱚ?
ᱫᱟᱜ ᱡᱟᱹᱲᱤ ᱫᱚ ᱛᱤᱦᱤᱧ ᱫᱚ ᱦᱟᱸᱜ ᱛᱷᱩᱠᱩᱢ ᱦᱟᱛᱟᱲ ᱠᱟᱜᱼᱟ ᱾ ᱮᱸ ᱦᱚᱞᱟ ᱢᱟᱫᱷᱮᱨ ᱫᱚ ᱦᱚᱸᱜ ᱮ ᱫᱟᱜ ᱟᱠᱟᱫ ᱜᱮᱭᱟ ᱾
ᱦᱳᱭ ᱟᱫᱚ ᱨᱚᱦᱚᱭ ᱠᱟᱹᱢᱤ ᱨᱮᱫᱚ ᱮᱛᱚᱦᱚᱵ ᱦᱩᱭᱱᱟ ᱥᱮ ᱟᱹᱣᱨᱤᱭᱟᱜ-ᱟ?
ᱟᱹᱣᱨᱤ ᱟᱹᱣᱨᱤ ᱚᱱᱠᱟ ᱚᱱᱠᱟ ᱨᱚᱠᱚᱢ ᱫᱚ ᱟᱹᱣᱨᱤ ᱡᱟᱹᱲᱤᱭᱟᱭ ᱛᱚ ᱾ ᱚᱱᱟ ᱠᱷᱟᱹᱛᱤᱨᱟᱜ ᱛᱮ ᱦᱟᱸᱜ ᱨᱚᱦᱚᱭ ᱠᱚᱫᱚ ᱛᱷᱩᱠᱩᱢ ᱜᱮᱭᱟ ᱚᱱᱟ ᱦᱚᱸ᱾ ᱟᱯᱮ ᱥᱮᱱ ᱜᱮ ᱨᱚᱦᱚᱭ ᱟᱯᱮ?
ᱦᱳᱭ ᱟᱞᱮ ᱥᱮᱱ ᱦᱚᱸ ᱚᱱᱠᱟ ᱜᱮ ᱢᱤᱫ ᱵᱟᱨ ᱫᱚ ᱨᱚᱦᱚᱭ ᱫᱟᱠᱚ ᱡᱟᱦᱟᱸ ᱠᱚᱫᱚ ᱢᱟᱱᱮ ᱵᱟᱹᱭᱦᱟᱹᱲ ᱧᱚᱜ ᱜᱮᱛᱟ ᱠᱚᱣᱟ ᱥᱚᱰᱚᱜ ᱧᱚᱜ ᱜᱮ ᱫᱟᱜ ᱤᱭᱟᱹ ᱧᱟᱢ ᱠᱟᱛᱮᱜ ᱚᱱᱮ ᱫᱟᱜ ᱧᱚᱜ ᱟᱠᱟᱱ ᱛᱟᱠᱚ ᱩᱱᱠᱩ ᱠᱚᱫᱚ ᱠᱚ ᱨᱚᱦᱚᱭᱮᱫᱟ ᱾ ᱟᱫᱚ ᱱᱮ ᱦᱚᱲᱟᱜ ᱫᱚ ᱚᱱᱠᱟ ᱞᱮᱠᱟ ᱠᱷᱮᱛ ᱵᱟᱹᱱᱩᱜᱼᱟ ᱢᱟᱱᱮ ᱚᱱᱠᱟ ᱵᱟᱹᱭᱦᱟᱹᱲ ᱠᱚᱨᱮ ᱫᱚ ᱟᱫᱚ ᱦᱟᱯᱤ ᱟᱹᱣᱨᱤ ᱫᱟᱜᱚᱜᱼᱟ ᱟᱞᱮ ᱫᱚ ᱟᱹᱣᱨᱤ ᱞᱮ ᱨᱚᱦᱚᱭᱟᱞᱮ ᱾
ᱩᱸ ᱛᱚᱞᱟ ᱠᱚᱫᱚ ᱦᱟᱨᱟᱣ ᱠᱟᱱ ᱛᱟᱯᱮ ᱜᱮᱭᱟ?
ᱦᱚᱸ ᱛᱚᱞᱟ ᱠᱚᱫᱚ ᱨᱚᱦᱚᱭ ᱞᱮᱠᱟ ᱫᱚ ᱜᱟᱱ ᱠᱟᱱᱟ ᱟᱫᱚ ᱫᱟᱜ ᱡᱟᱹᱲᱤ ᱜᱮ ᱱᱚᱜᱚᱭ ᱱᱚᱝᱠᱟ ᱫᱟᱜ ᱫᱚᱭ ᱫᱟᱜ ᱮᱫᱟ ᱢᱮᱱᱠᱷᱟᱱ ᱠᱷᱮᱛ ᱠᱚᱫᱚ ᱵᱟᱝ ᱫᱟᱜᱚᱜ ᱠᱟᱱᱟ᱾
ᱨᱟᱪᱟ ᱞᱚᱥᱚᱜ ᱞᱮᱠᱟᱭ ᱫᱟᱜ ᱮᱫᱟ ᱾
ᱦᱩᱸ ᱛᱟᱞᱦᱮ ᱚᱞᱚᱜ ᱡᱤᱭᱚᱱ ᱠᱚᱫᱚ ᱛᱤᱱᱟᱹᱜ ᱥᱟᱺᱜᱤᱧ?
ᱦᱚᱸ ᱚᱞᱚᱜ ᱫᱚ ᱚᱞᱚᱜ ᱦᱩᱭᱩᱜ ᱠᱟᱱ ᱜᱮᱭᱟ ᱾
ᱚ ᱦᱳᱭ ᱚᱞᱚᱜ ᱚᱞᱚᱜ ᱢᱟ ᱞᱟᱜᱟᱜ ᱜᱮ ᱾ ᱥᱤᱠᱷᱱᱟᱹᱛ ᱢᱟ ᱟᱹᱰᱤ ᱞᱟᱹᱠᱛᱤᱭᱟᱱ ᱜᱮ ᱟᱵᱚᱣᱟᱜ ᱢᱟ ᱾ ᱮᱸ ᱪᱟᱥ ᱠᱟᱹᱢᱤ ᱨᱮ ᱵᱚᱞᱚ ᱟᱨ ᱫᱤᱥᱚᱢ ᱫᱟᱬᱟᱱ ᱨᱮᱦᱚᱸ ᱢᱟᱱᱮ ᱥᱤᱠᱷᱱᱟᱹᱛ ᱫᱚ ᱡᱟᱦᱟᱸ ᱨᱮᱜᱮ ᱵᱤᱱ ᱪᱟᱞᱟᱜ ᱞᱟᱹᱠᱛᱤ ᱠᱟᱱ ᱜᱮᱭᱟ ᱾ ᱱᱤᱛᱚᱜ ᱫᱚᱨᱠᱟᱨ ᱜᱮ ᱮᱠᱫᱚᱢ ᱱᱤᱦᱟᱹᱛ ᱜᱮ ᱫᱚᱨᱠᱟᱨ ᱚᱱᱟ ᱫᱚ ᱾
ᱦᱳᱭ ᱱᱮᱛᱟᱨ ᱢᱟ ᱧᱮᱞ ᱧᱟᱢᱚᱜ ᱠᱟᱱᱟ ᱡᱮ ᱚᱞᱚᱜ ᱯᱟᱲᱦᱟᱣ ᱡᱟᱦᱟᱸᱭ ᱵᱟᱝ ᱮ ᱵᱟᱰᱟᱭᱟ ᱩᱱᱤ ᱫᱚ ᱛᱟᱭᱚᱢ ᱨᱮᱜᱮ ᱛᱟᱦᱮᱸᱱᱟᱭ ᱡᱟᱦᱟᱸᱭ ᱚᱞᱚᱜ ᱯᱟᱲᱦᱟᱣᱮ ᱵᱟᱲᱟᱭᱟ ᱩᱱᱤ ᱢᱟ ᱜᱚᱴᱟ ᱫᱮᱥ ᱫᱩᱱᱤᱭᱟᱹᱭ ᱫᱟᱬᱟ ᱫᱟᱲᱮᱭᱟᱜᱼᱟ ᱥᱮ ᱾
ᱦᱳᱭ ᱦᱳᱭ ᱚᱱᱟ ᱢᱟ ᱦᱳᱭ ᱚᱱᱮ ᱥᱤᱠᱷᱱᱟᱹᱛ ᱮᱠᱫᱚᱢ ᱟᱹᱰᱤ ᱟᱸᱴ ᱜᱮ ᱡᱩᱨᱩᱨᱟ ᱟᱵᱚᱣᱟᱜ ᱫᱚ ᱾ ᱟᱨ ᱞᱟᱹᱭᱮᱜᱼᱟ ᱞᱤᱧ ᱛᱟᱞᱦᱮ ᱚᱠᱟ ᱨᱮᱵᱤᱱ ᱚᱞᱚᱜ ᱠᱟᱱᱟ?
ᱟᱹᱞᱤᱧ ᱫᱚ ᱦᱚᱸᱜᱼᱚᱭ ᱱᱤᱛᱚᱜ ᱫᱚ ᱠᱚᱞᱮᱡᱽ ᱨᱮᱞᱤᱧ ᱮᱰᱢᱤᱥᱮᱱ ᱠᱟᱱᱟ ᱟᱨ ᱛᱷᱟᱨᱰ ᱤᱭᱟᱨ ᱪᱟᱞᱟᱜ ᱠᱟᱱ ᱛᱟᱹᱞᱤᱧᱟ ᱚᱞᱚᱜ ᱠᱟᱱ ᱜᱮᱭᱟᱞᱤᱧ ᱮᱠᱷᱚᱱ ᱦᱚᱸ ᱾
ᱚ ᱛᱟᱦᱞᱮ ᱟᱨᱦᱚ ᱢᱤᱫ ᱥᱮᱨᱢᱟ ᱠᱷᱟᱱ ᱜᱮ ᱯᱩᱨᱟᱹᱜ ᱛᱟᱹᱵᱤᱱᱟ ᱦᱟᱸᱜ ᱠᱷᱟᱱ?
ᱦᱳᱭ ᱱᱮᱛᱟᱨ ᱢᱟ ᱯᱩᱱ ᱥᱮᱨᱢᱟ ᱠᱟᱜᱼᱟ ᱠᱚ ᱟᱫᱚ ᱟᱨ ᱢᱤᱫ ᱥᱮᱨᱢᱟ ᱜᱟᱱ ᱾ ᱦᱳᱭ ᱾
ᱦᱳ ᱟᱨ ᱛᱟᱦᱞᱮ ᱢᱟᱬᱟᱝ ᱥᱮᱱ ᱟᱨᱦᱚ ᱵᱤᱱ ᱮᱸ ᱪᱤᱱᱛᱟᱹ ᱵᱷᱟᱵᱽᱱᱟᱣ ᱠᱟᱜᱼᱟᱭ ᱥᱮ
ᱦᱳᱭ ᱟᱫᱚ ᱱᱮᱛᱟᱨ ᱫᱚ ᱢᱟ ᱟᱹᱞᱤᱧ ᱢᱟ ᱥᱟᱱᱛᱟᱞᱤ ᱢᱤᱰᱤᱭᱟᱢ ᱛᱮ ᱯᱟᱲᱦᱟᱣ ᱠᱚᱫᱚ ᱪᱟᱹᱞᱩᱜ ᱠᱟᱱᱟ ᱟᱫᱚ ᱚᱱᱠᱟ ᱞᱮᱠᱟ ᱜᱚᱝᱠᱮ ᱛᱚ ᱵᱟᱹᱱᱩᱜ ᱠᱚᱣᱟ ᱦᱟᱸᱜ ᱟᱫᱚ ᱟᱹᱰᱤ ᱟᱱᱟᱴ ᱠᱚᱥᱴᱚ ᱛᱮᱜᱮ ᱯᱟᱲᱦᱟᱣ ᱫᱚ ᱦᱩᱭ ᱫᱚ ᱦᱩᱭᱩᱜ ᱠᱟᱱᱟ ᱟᱫᱚ ᱮᱱ ᱮᱱᱛᱮ ᱨᱮᱦᱚᱸ ᱪᱮᱥᱴᱟ ᱦᱩᱭᱩᱜ ᱠᱟᱱᱟ ᱡᱟᱛᱮ ᱢᱟᱲᱟᱝ ᱥᱮᱫ ᱪᱟᱞᱟᱜ ᱨᱮᱱᱟᱜ ᱾
ᱦᱳᱭ ᱦᱚ ᱾
ᱠᱷᱟᱱ ᱫᱚ ᱱᱮᱛᱟᱨ ᱢᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱧᱮᱞᱚᱜ ᱠᱟᱱᱟ ᱡᱮ ᱟᱨ ᱯᱷᱳᱱ ᱨᱮᱜᱮ ᱵᱤᱡᱤ ᱠᱚ ᱛᱟᱦᱮᱸᱱ ᱠᱟᱱᱟ ᱠᱟᱹᱴᱤᱡ ᱠᱷᱱᱟᱜ ᱯᱷᱳᱱ ᱠᱚ ᱠᱤᱨᱤᱧ ᱟᱠᱚ ᱠᱟᱱᱟ ᱾ ᱩᱱᱠᱩ ᱢᱟ ᱩᱱᱟᱹᱜ ᱯᱟᱲᱦᱟᱜ ᱥᱮᱫ ᱫᱚ ᱩᱱᱟᱹᱜ ᱢᱚᱱᱮ ᱫᱚ ᱵᱟᱹᱱᱩᱜ ᱛᱟᱠᱚᱣᱟ ᱥᱮ ᱟᱫᱚ ᱡᱷᱚᱛᱚ ᱦᱚᱲ ᱜᱮ ᱦᱳᱭ ᱟᱫᱚ ᱡᱷᱚᱛᱚ ᱦᱚᱲ ᱜᱮ ᱡᱩᱫᱤ ᱚᱱᱠᱟᱞᱮᱠᱟ ᱚᱞᱜ ᱯᱟᱲᱦᱟᱣ ᱵᱚᱱ ᱦᱤᱞᱟᱹᱣ ᱟᱢᱟ ᱟᱵᱚᱣᱟᱜ ᱟᱵᱚᱣᱟᱜ ᱵᱷᱚᱵᱤᱥᱚᱛ ᱫᱚ ᱛᱟᱦᱞᱮ ᱟᱫᱚ ᱵᱟᱵᱚᱱ ᱧᱮᱞ ᱧᱟᱢᱟ ᱥᱮ ᱾
ᱦᱳᱭ ᱦᱳᱭ ᱾
ᱱᱮᱛᱟᱨ ᱫᱚ ᱩᱱᱟᱹᱜ ᱚᱞᱚᱜ ᱯᱟᱲᱦᱟᱜ ᱵᱟᱝ ᱠᱟᱛᱮᱜ ᱢᱟᱱᱮ ᱯᱷᱳᱱ ᱨᱮᱜᱮ ᱵᱤᱡᱤ ᱠᱚ ᱛᱟᱦᱮᱱ ᱠᱟᱱᱟ ᱟᱨ ᱟᱭᱳ ᱵᱟᱵᱟ ᱦᱚᱸ ᱠᱟᱹᱴᱤᱡ ᱠᱟᱹᱴᱤᱡ ᱠᱷᱚᱱᱟᱜ ᱯᱷᱳᱱ ᱠᱚ ᱮᱢᱟᱠᱚ ᱠᱟᱱᱟ᱾ ᱠᱤᱨᱤᱧᱟ ᱠᱚ ᱠᱟᱱᱟ ᱟᱫᱚ ᱛᱟᱦᱚᱞᱮ ᱩᱱᱠᱩ ᱫᱚ ᱟᱫᱚ ᱚᱞᱚᱜ ᱯᱟᱲᱦᱟᱜ ᱥᱮᱫ ᱫᱚ ᱵᱟᱝᱠᱚ ᱩᱱᱟᱹᱜ ᱵᱟᱝᱠᱚ ᱢᱟᱱᱮ ᱵᱟᱠᱚ ᱪᱟᱞᱟᱜ ᱠᱟᱱᱟ ᱠᱚ᱾ ᱮᱸ
ᱦᱳᱭ
ᱟᱨ ᱟᱵᱚ ᱠᱚ ᱥᱚᱵᱽ ᱥᱚᱢᱚᱭ ᱫᱚ ᱩᱱᱟᱹᱜ ᱩᱱᱟᱹᱜ ᱟᱵᱚ ᱢᱟ ᱤᱞᱮᱵᱷᱮᱱ ᱴᱩᱭᱮᱞᱵᱷ ᱢᱟᱹᱱᱤᱡ ᱯᱷᱳᱱ ᱵᱚᱱ ᱧᱟᱢ ᱟᱠᱟᱫᱟ ᱵᱟᱠᱷᱟᱡ ᱫᱚ ᱩᱱᱠᱩ ᱫᱚ ᱟᱹᱰᱤ ᱠᱟᱹᱴᱤᱡ ᱠᱟᱹᱴᱤᱡ ᱠᱷᱚᱱᱟᱜ ᱠᱚ ᱧᱟᱢ ᱮᱫᱟ ᱛᱟᱦᱚᱞᱮ ᱩᱱᱠᱩᱣᱟᱜ ᱫᱚ ᱩᱱᱟᱹᱜ ᱚᱞᱚᱜ ᱯᱟᱲᱦᱟᱜ ᱥᱮ ᱢᱟᱱᱮ ᱵᱟᱝ ᱪᱟᱞᱟᱜ ᱠᱟᱱᱟ᱾ ᱟᱵᱚ ᱫᱚ ᱵᱟᱵᱚᱱ ᱧᱟᱢ ᱞᱮ ᱛᱮᱜᱮ ᱦᱚᱭᱛᱚ ᱱᱩᱱᱟᱹᱜ ᱥᱟᱺᱜᱤᱧ ᱵᱚᱱ ᱦᱮᱡ ᱫᱟᱲᱮ ᱠᱟᱣᱫᱟ ᱥᱮ᱾
ᱦᱳᱭ
ᱟᱫᱚ ᱡᱷᱚᱛᱚᱱᱟᱜ ᱜᱮ ᱞᱟᱹᱠᱛᱤ ᱠᱟᱱᱟ ᱢᱮᱱᱠᱷᱟᱱ ᱚᱞᱚᱜ ᱯᱟᱲᱦᱟᱜ ᱫᱚ ᱟᱵᱚᱣᱟᱜ ᱡᱤᱭᱚᱱ ᱨᱮ ᱵᱤᱥᱤ ᱜᱮ ᱞᱟᱹᱠᱛᱤᱭᱟᱱ ᱠᱟᱱ ᱛᱟᱵᱚᱱᱟ᱾
ᱦᱳᱭ ᱦᱳᱭ ᱚᱞᱚᱜ ᱯᱟᱲᱦᱟᱣ ᱢᱟ ᱟᱹᱰᱤᱜᱮ ᱞᱟᱹᱠᱛᱤᱭᱟ ᱚᱱᱟ ᱫᱚ ᱟᱨ ᱱᱚᱜᱼᱚ ᱱᱟ ᱫᱚ ᱦᱟᱜ ᱦᱩᱭᱩᱜ ᱠᱟᱱᱟᱜᱴ ᱦᱟᱜ ᱦᱚᱭ ᱟᱵᱚᱨᱮᱱ ᱟᱭᱳᱼᱵᱟᱵᱟ ᱠᱚᱣᱟᱜ ᱵᱷᱩᱞ ᱵᱟᱝ ᱫᱚ ᱜᱤᱫᱽᱟᱹᱨ ᱠᱚᱜᱮᱭᱟᱜ ᱵᱷᱩᱞ᱾ ᱢᱟᱱᱮ ᱜᱤᱫᱟᱹᱨ ᱠᱚᱫᱚ ᱦᱟᱜ ᱵᱟᱝᱠᱚ ᱵᱩᱡᱽ ᱫᱟ ᱦᱟᱜ ᱤᱧᱟᱹᱜ ᱡᱤᱭᱚᱱ ᱢᱟᱱᱮ ᱛᱟᱲᱟᱢ ᱰᱟᱦᱟᱨ ᱨᱮ ᱛᱤᱱᱟᱹᱜ ᱠᱩᱪᱤᱛ ᱥᱮᱱᱤᱧ ᱛᱟᱲᱟᱢ ᱫᱟ ᱾ ᱟᱫᱚ ᱚᱱᱟ ᱫᱚ ᱟᱭᱳᱼᱵᱟᱵᱟ ᱫᱚ ᱠᱟᱹᱴᱤᱡ ᱵᱚᱱ ᱵᱩᱡᱽ ᱞᱮᱠᱷᱟᱱ᱾ ᱦᱮᱸ ᱩᱱᱟᱹᱜ ᱠᱟᱹᱴᱤᱡ ᱠᱷᱚᱱ ᱫᱚ ᱵᱟᱝ ᱵᱮᱵᱚᱦᱟᱨ ᱦᱚᱪᱚ ᱜᱮ ᱴᱷᱤᱠᱟ ᱟᱨᱠᱤ᱾ ᱮᱸ ᱯᱷᱳᱱ ᱫᱚ ᱦᱟᱸᱜ᱾
ᱦᱳᱭ ᱟᱫᱚ ᱦᱳᱭ ᱟᱫᱚ ᱟᱹᱞᱤᱧᱟᱜ ᱢᱮᱱ ᱞᱮᱠᱟ ᱛᱮᱫᱚ ᱜᱤᱫᱽᱨᱟᱹ ᱢᱟᱵᱚᱱ ᱟᱹᱲᱤ ᱜᱮᱭᱟ, ᱜᱤᱫᱽᱨᱟᱹ ᱢᱟ ᱠᱟᱹᱴᱤᱡ ᱠᱷᱚᱱᱟᱜ ᱜᱮᱵᱚᱱ ᱟᱹᱲᱤ ᱦᱟᱱᱟ ᱱᱤᱭᱟᱹ ᱡᱚᱢ ᱞᱟᱹᱜᱤᱫ ᱥᱮ ᱦᱟᱱᱟ ᱱᱤᱭᱟᱹ ᱦᱟᱛᱟᱣ ᱞᱟᱹᱜᱤᱫ᱾ ᱟᱫᱚ ᱚᱱᱠᱟ ᱜᱮ ᱟᱫᱚ ᱡᱩᱫᱤ ᱟᱭᱳᱼᱵᱟᱵᱟ ᱟᱭᱳᱼᱵᱟᱵᱟ ᱩᱱᱟᱹᱜ ᱴᱟᱠᱟ ᱯᱩᱭᱥᱟ ᱢᱟ ᱵᱟᱵᱚᱱ ᱧᱟᱢ ᱫᱟᱲᱮᱭᱟᱜᱼᱟ᱾ ᱟᱵᱚ ᱫᱚ ᱩᱱᱟᱜ ᱠᱟᱹᱴᱤᱡ ᱨᱮ ᱟᱫᱚ ᱵᱟᱵᱚᱱ ᱦᱟᱛᱟᱣ ᱟᱠᱚ ᱠᱷᱟᱱᱡ ᱜᱮ ᱢᱟᱱᱮ ᱵᱷᱟᱜᱤᱜᱼᱟᱠᱚ ᱵᱟᱠᱚ ᱦᱟᱛᱟᱣ ᱟᱵᱚᱱ ᱠᱷᱟᱱᱡ ᱜᱮ ᱦᱳᱭᱛᱳ ᱦᱳᱭᱛᱚ ᱵᱟᱨ ᱯᱮ ᱫᱤᱱ ᱢᱚᱱᱮ ᱠᱚ ᱠᱷᱟᱨᱟᱯᱚᱜ ᱛᱟᱵᱚᱱᱟ ᱛᱟᱨᱯᱚᱨᱮ ᱫᱚ ᱴᱷᱤᱠ ᱜᱮ ᱦᱟᱸᱜ ᱦᱩᱭᱩᱜ
ᱦᱳᱭ ᱦᱮᱸ ᱵᱟᱠᱷᱟᱱ ᱱᱤᱛᱚᱜ ᱫᱚ ᱢᱟᱱᱮ ᱡᱟᱦᱟᱸ ᱠᱚ ᱛᱩᱨᱩᱭ ᱪᱟᱱᱟᱪ ᱠᱚᱨᱮ ᱥᱮ ᱮ ᱢᱚᱬᱮ ᱪᱟᱱᱟᱪ ᱠᱚᱨᱮ ᱠᱚ ᱯᱟᱲᱟᱜ ᱠᱟᱱ ᱱᱩᱝᱠᱩ ᱠᱚ ᱟᱹᱰᱤ ᱟ ᱚᱱᱠᱟᱱᱟᱜ ᱞᱟᱹᱴᱩ ᱯᱷᱳᱱ ᱠᱤᱨᱤᱧ ᱩᱱᱠᱩ ᱠᱚ ᱠᱤᱨᱤᱧ ᱟᱠᱚ ᱠᱷᱟᱱ ᱜᱟᱱᱚᱜᱼᱟ ᱩᱱᱠᱩ ᱢᱟ ᱱᱤᱛᱚᱜ ᱫᱟᱹᱲ ᱵᱟᱲᱟ ᱠᱷᱮᱞ ᱠᱚᱨᱮᱱᱟᱜ ᱡᱤᱭᱚᱱ ᱛᱟᱠᱚ ᱵᱷᱟᱭ᱾ ᱟᱨ ᱚᱞᱚᱜ ᱢᱟ ᱢᱮᱱᱟᱜ ᱟᱠᱟᱫ ᱜᱮ ᱟᱫᱚ ᱩᱱᱠᱩ ᱠᱚ ᱡᱩᱫᱤ ᱦᱟᱸᱜ ᱱᱚᱜᱼᱱᱟ ᱞᱟᱹᱴᱩ ᱯᱷᱳᱱ ᱵᱚᱱ ᱠᱤᱨᱤᱧ ᱟᱠᱚ ᱠᱷᱟᱱ ᱫᱚ ᱩᱱᱠᱩᱣᱟᱜ ᱡᱟᱦᱟᱸ ᱠᱟᱹᱢᱤᱭᱟ. ᱛᱟᱠᱚ ᱱᱤᱭᱟᱹ ᱩᱢᱮᱨ ᱨᱮ᱾ ᱚᱱᱟ ᱠᱟᱹᱢᱤ ᱫᱚ ᱦᱟᱸᱜ ᱯᱷᱳᱱ ᱨᱮᱜᱮ ᱦᱟᱸᱜ ᱠᱚ ᱠᱟᱹᱢᱤᱭᱟ ᱟᱨᱠᱤ ᱱᱚᱜᱝᱠᱟᱱᱟᱜ ᱠᱟᱛᱷᱟ᱾
ᱦᱳᱭ ᱦᱳᱭ ᱟᱫᱚ ᱪᱮᱫ ᱠᱚ ᱞᱟᱹᱭᱟ ᱟᱵᱚ ᱡᱮᱢᱚᱱ ᱢᱤᱫᱴᱮᱱ ᱟᱥᱟ ᱠᱟᱛᱮᱫ ᱠᱚ ᱫᱚᱦᱚ ᱞᱮᱫ ᱵᱱᱟ ᱡᱮ ᱢᱟᱫᱽᱫᱷᱚᱢᱤᱠ ᱥᱮ ᱮᱭᱤᱪ ᱮᱥ ᱮᱢ ᱞᱮᱠᱟᱱᱡ ᱯᱷᱳᱱ ᱞᱮ ᱦᱟᱛᱟᱣ ᱟᱢᱟ᱾ ᱥᱮ ᱱᱚᱶᱟ ᱵᱷᱟᱜᱤ ᱴᱷᱤᱠ ᱛᱮᱢ ᱯᱟᱲᱦᱟᱣ ᱞᱮᱠᱷᱟᱡ ᱵᱷᱟᱜᱤ ᱴᱷᱤᱠ ᱛᱮᱢ ᱨᱮᱡᱟᱞᱴ ᱞᱮᱠᱷᱟᱡ ᱞᱮ ᱦᱟᱛᱣ ᱟᱢᱟ, ᱟᱵᱚ ᱢᱤᱫᱴᱮᱱ ᱡᱳᱥ ᱛᱟᱦᱮᱸ ᱠᱟᱱ ᱛᱟᱵᱚᱱᱟ ᱡᱮ ᱩᱱᱟᱹᱜ ᱴᱟ ᱥᱮ ᱱᱩᱱᱟᱹᱜ ᱴᱟᱧ ᱯᱟᱲᱦᱟᱣ ᱞᱮᱱᱠᱷᱡ ᱟᱫᱚ ᱠᱚ ᱦᱟᱛᱟᱣ ᱤᱧᱟᱹ ᱢᱮᱱᱠᱷᱟᱱ ᱱᱤᱛᱚᱜ ᱢᱟ ᱱᱩᱠᱩ ᱯᱚᱭᱥᱟ ᱛᱮᱜ ᱠᱚ ᱧᱟᱢ ᱮᱫᱟᱟ ᱥᱮ, ᱢᱟᱱᱮ ᱚᱱᱟ ᱨᱮᱱᱟᱜ ᱫᱩᱠᱠᱷᱚ ᱠᱚᱥᱴᱚ ᱫᱚ ᱵᱟᱠᱚ ᱵᱩᱡᱷᱟᱹᱣ ᱮᱫᱟ᱾ ᱮ ᱚᱞᱚᱜ ᱯᱟᱲᱦᱟᱜ ᱢᱮᱱᱟᱜ ᱫᱚ ᱩᱫᱚ ᱵᱟᱠᱚ ᱵᱩᱡᱷᱟᱹᱣ ᱫᱟ ᱠᱚ᱾
ᱦᱳᱭ ᱦᱳᱭ᱾
ᱟᱫᱚ ᱟᱵᱚ ᱫᱚ ᱜᱤᱫᱽᱨᱟᱹ ᱠᱟᱱᱟ ᱵᱚᱱ ᱟᱲᱮ ᱜᱮᱭᱟᱵᱚᱱ ᱢᱮᱱᱠᱷᱟᱱ ᱟᱭᱳ ᱵᱟᱵᱟ ᱡᱩᱫᱤ ᱵᱟᱠᱚ ᱦᱟᱛᱟᱣ ᱟᱵᱚᱱᱟ ᱵᱟᱵᱚᱱ ᱧᱟᱢ ᱫᱟᱲᱮᱭᱟᱜᱼᱟ ᱚᱱᱟ ᱫᱚ ᱡᱟᱦᱟᱸ ᱛᱤᱱᱟᱹᱜ
ᱠᱟᱛᱮᱫ ᱨᱮᱦᱚᱸ ᱟᱫᱚ ᱢᱟᱱᱮ ᱜᱤᱫᱽᱨᱟᱹ ᱦᱚᱸ ᱵᱩᱡ ᱫᱚᱨᱠᱟᱨ ᱛᱟᱵᱚᱱ ᱡᱮ ᱱᱩᱱᱟᱹᱜ ᱠᱟᱹᱴᱤᱡ ᱠᱷᱚᱱᱟᱜ ᱫᱚ ᱯᱷᱳᱱ ᱵᱟᱝ ᱵᱮᱵᱚᱦᱟᱨ ᱵᱷᱟᱜᱮᱭᱟ ᱟᱨ ᱟᱭᱳᱼᱵᱟᱵᱥ ᱦᱚᱸ ᱵᱩᱡᱽ ᱫᱚᱨᱠᱟᱨ ᱛᱟᱠᱚ ᱡᱮ ᱩᱱᱟᱹᱜ ᱠᱟᱹᱴᱤᱡ ᱠᱷᱚᱱᱟᱜ ᱫᱚ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱯᱷᱳᱱ ᱫᱚ ᱵᱟᱹᱧ ᱦᱟᱛᱟᱣᱟᱭ ᱛᱤᱧᱟᱹ᱾
ᱦᱳᱭ ᱚᱱᱟ ᱢᱟ ᱠᱟᱱ ᱜᱮ ᱟᱫᱚ ᱚᱠᱚᱭ ᱦᱚᱸ ᱵᱟᱵᱚᱱ ᱵᱩᱡᱷᱟᱹᱣ ᱦᱮᱸ ᱚᱱᱟ ᱛᱮᱜᱮ ᱛᱚ ᱱᱚᱝᱠᱟᱜ ᱠᱟᱱᱟ ᱥᱮ ᱮᱠᱷᱟᱱ ᱫᱚ ᱵᱟᱝ ᱦᱩᱭ ᱠᱚᱜᱼᱟ ᱫᱚ ᱟᱭᱳ ᱵᱟᱵᱟ ᱫᱚ ᱵᱟᱹᱲᱛᱤ ᱵᱩᱡᱽ ᱮᱱᱟᱜ ᱞᱟᱹᱠᱛᱤ ᱠᱟᱱ ᱛᱟᱠᱚᱣᱟ ᱪᱮᱫᱟᱜ ᱥᱮ ᱟᱢᱨᱮᱱ ᱜᱤᱫᱽᱟᱹᱨ ᱛᱚ ᱟᱢᱜᱮᱢ ᱧᱮᱞᱮᱼᱟ ᱦᱚᱲ ᱫᱚ ᱦᱟᱸᱜ ᱵᱟᱭ ᱧᱮᱞᱮ ᱭᱟ
ᱦᱳᱭ ᱦᱳᱭ ᱦᱳᱭ ᱟᱫᱚ ᱱᱮᱛᱟᱨ ᱢᱟ ᱚᱞᱚᱜ ᱯᱟᱲᱦᱟᱜ ᱵᱟᱠᱷᱟᱱ ᱫᱚ ᱪᱮᱫ ᱦᱚᱸ ᱵᱟᱝ ᱠᱟᱱᱟ᱾
ᱦᱳᱭ᱾
ᱟᱨ ᱚᱱᱠᱟ ᱜᱮ ᱦᱟᱴ ᱯᱟᱛᱟ ᱫᱟᱬᱟ ᱠᱚᱦᱚᱸ ᱠᱚ ᱪᱟᱞᱟᱜ ᱠᱟᱱ ᱜᱮᱭᱟ ᱚᱱᱟ ᱦᱚᱸ ᱢᱟᱱᱟ ᱵᱟᱨᱚᱱ ᱫᱚᱨᱠᱟᱨ ᱠᱟᱱᱟ ᱥᱮ ᱱᱮᱛᱟᱨ ᱢᱟ ᱯᱚᱱ, ᱦᱟᱱᱤ ᱱᱮᱭᱟ ᱟᱠᱟᱨᱮ ᱜᱟᱛᱮ ᱠᱚ ᱡᱚᱴᱟᱣᱱᱟ, ᱛᱟᱨᱯᱚᱨᱮ ᱟᱫᱚ ᱚᱠᱟᱨᱮ ᱧᱤᱫᱟᱹ ᱯᱨᱳᱜᱨᱟᱢ ᱦᱩᱭᱩᱜ ᱠᱟᱱᱟ ᱚᱸᱰᱮ ᱠᱚ ᱪᱟᱞᱟᱜ ᱠᱟᱱᱟ᱾ ᱮᱠᱪᱩᱭᱮᱞᱤ ᱚᱱᱟ ᱠᱚᱫᱚ ᱟᱭᱳ ᱵᱟᱵᱟᱣᱟᱜ ᱢᱟᱱᱮ ᱚᱱᱟ ᱠᱚ ᱟᱭᱳ-ᱵᱟᱵᱟᱣᱟᱜ ᱫᱟᱭᱤᱛᱚ ᱠᱟᱱᱟ ᱥᱮ ᱤᱧᱤᱡ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱚᱠᱟᱛᱮ ᱪᱟᱞᱟᱜ ᱠᱟᱱᱟ ᱢᱟᱱᱟ ᱵᱟᱨᱚᱱ
ᱦᱮᱸ ᱱᱤᱛᱚᱜ ᱢᱟ ᱫᱚᱢᱮᱜ ᱜᱮ ᱦᱚᱜ-ᱱᱟ ᱤᱭᱟᱹ ᱧᱤᱫᱟᱹ ᱯᱟᱛ ᱛᱟ ᱨᱮ ᱥᱮ ᱥᱤᱧ ᱯᱟᱛᱟ ᱨᱮᱦᱚᱸ ᱧᱤᱫᱟᱹ ᱯᱟᱛᱟ ᱨᱮᱦᱚᱸ᱾ ᱫᱚᱢᱮ ᱜᱮ ᱠᱚ ᱧᱮᱞᱚᱜ ᱠᱟᱱᱟ ᱱᱤᱛᱚᱜ ᱢᱟ᱾ ᱯᱷᱳᱱ ᱨᱮ ᱟᱹᱨᱠᱤ, ᱟ ᱦᱟᱱᱟ ᱱᱚᱣᱟ ᱮᱯ ᱨᱮᱠᱚ ᱧᱮᱞᱚᱜ ᱠᱟᱱ ᱜᱮᱭᱟ ᱮᱸ ᱛᱚᱢᱮ ᱟᱹᱨᱠᱤ ᱱᱤᱛᱚᱜ ᱫᱚ ᱚᱱᱟ ᱜᱮ ᱦᱟᱸᱜ ᱪᱟᱞᱩ ᱠᱟᱱ ᱛᱟᱵᱚᱱᱟ ᱦᱟᱸᱜ ᱱᱚᱣᱟ ᱡᱟᱦᱟᱸ ᱠᱚ ᱮᱯ ᱨᱮ ᱟᱵᱚ ᱥᱟᱱᱛᱟᱲᱟᱜ ᱤᱭᱟᱹ ᱫᱚ ᱦᱟᱸᱜ ᱚᱱᱟ ᱜᱮ ᱱᱤᱛᱚᱜ ᱫᱚ ᱢᱟᱱᱮ ᱵᱷᱟᱹᱜᱤ ᱤᱱᱟᱢᱟᱱ ᱴᱨᱮᱱᱰᱤᱝ ᱨᱮ ᱢᱮᱱᱟᱜ ᱟᱠᱟᱫᱟ ᱥᱟᱱᱛᱟᱲᱟᱜ ᱡᱟᱦᱟᱱᱟᱜ ᱩᱱᱛᱮ ᱚᱱᱟ ᱜᱮ ᱢᱮᱱᱟᱜ-ᱟ
ᱦᱳᱭ, ᱟᱫᱚ ᱦᱮᱸ ᱨᱟᱹᱥᱠᱟᱹ ᱫᱚ ᱞᱟᱹᱠᱛᱤᱭᱟᱱ ᱠᱟᱱ ᱛᱟᱵᱚᱱᱟ ᱢᱮᱱᱠᱷᱟᱱ ᱚᱱᱮ ᱩᱱᱟᱹᱜ ᱜᱟᱱ ᱫᱚ ᱡᱟᱹᱥ ᱛᱤᱜᱮ ᱵᱟᱝ ᱡᱟᱦᱟᱸ ᱫᱚ ᱠᱚᱲᱟ ᱜᱤᱫᱽᱨᱟᱹ ᱠᱩᱲᱤ ᱜᱤᱫᱽᱨᱟᱹ ᱥᱟᱞᱟᱜ ᱵᱟᱹᱲᱤᱡ ᱢᱮᱫ ᱛᱮᱠᱚ ᱧᱮᱞ ᱠᱚ ᱧᱮᱞ ᱵᱚᱱ ᱢᱟ ᱥᱮ ᱟᱨᱚ ᱮᱴᱟᱜ ᱞᱮᱠᱟ, ᱥᱮ ᱟᱫᱚ ᱡᱟᱦᱟᱸᱭᱮ ᱮᱱᱮᱡ ᱥᱮᱨᱮᱸᱧ ᱮᱫᱟ ᱟᱵᱚ ᱫᱚ ᱵᱟᱠᱚ ᱢᱮᱛᱟ ᱵᱚᱱᱟ ᱟᱭᱳ-ᱵᱟᱵᱟ ᱠᱚ ᱢᱮᱛᱟᱭᱟ ᱡᱮ ᱦᱟᱹᱱᱤ ᱨᱮᱱ ᱠᱩᱲᱤ ᱜᱤᱫᱽᱨᱟᱹ ᱥᱮ ᱱᱟᱹᱭ ᱨᱮᱱ ᱠᱩᱲᱤ ᱜᱤᱫᱽᱨᱟᱹ ᱱᱚᱝᱠᱟ ᱥᱮ ᱚᱱᱠᱟ ᱚᱸᱰᱮ ᱞᱮ ᱧᱮᱞ ᱠᱮᱫᱮᱭᱟ ᱚᱱᱟ ᱢᱟ ᱟᱭᱳ-ᱵᱟᱵᱟ ᱠᱚ ᱟᱸᱡᱚᱢᱟ ᱠᱚᱣᱟ ᱥᱮ ᱟᱵᱚ ᱫᱚ ᱵᱟᱝ᱾ ᱟᱫᱚ ᱟᱵᱚ ᱦᱚᱸ ᱵᱩᱡ ᱞᱟᱹᱠᱛᱤᱭᱟᱱ ᱠᱟᱱ ᱛᱟᱵᱚᱱᱟ ᱡᱮ ᱟᱭᱳ ᱟᱭᱳ ᱵᱟᱵᱟᱣᱟᱜ ᱢᱟᱱᱮ ᱥᱚᱱᱢᱟᱱ ᱱᱤᱭᱮ ᱫᱚ ᱵᱟᱵᱚᱱ ᱠᱷᱮᱞᱳᱜ-ᱟ ᱚᱱᱟ ᱫᱚ ᱢᱤᱫᱴᱮᱱ ᱠᱷᱮᱞ ᱞᱮᱠᱟᱱ ᱡᱤᱱᱤᱥ ᱠᱟᱱ ᱜᱮᱭᱟ ᱛᱚ ᱟᱸᱡᱚᱢ ᱮᱫᱟᱠᱚ ᱠᱟᱛᱷᱟ ᱠᱚ
ᱦᱩᱸᱻ ᱦᱩᱸ᱾
ᱟᱫᱚ ᱟᱵᱚ ᱟᱵᱚ ᱢᱟ ᱦᱟᱴ ᱯᱟᱟᱛᱟ ᱫᱟᱬᱟ ᱫᱚ ᱢᱤᱫᱴᱮᱱ ᱩᱢᱮᱨ ᱢᱮᱱᱟᱜ-ᱟ ᱥᱮ ᱚᱱᱟ ᱩᱢᱮᱨ ᱨᱮᱜᱮ ᱵᱚᱱ ᱫᱟᱬᱟᱭᱟ ᱜᱚᱴ ᱴᱟ ᱵᱚᱱ ᱪᱟᱞᱟᱜ-ᱟ᱾ ᱩᱱᱫᱚ ᱟᱭᱳ ᱵᱟᱵᱟ ᱦᱚᱸ ᱵᱟᱝᱠᱚ ᱢᱟᱱᱟ ᱵᱟᱨᱚᱱᱟ ᱟᱫᱚ ᱩᱱᱟᱹᱜ ᱠᱟᱹᱴᱤᱡ ᱠᱷᱚᱱᱟᱜ ᱦᱟᱹᱱᱤ ᱱᱟᱹᱭ ᱦᱟᱱᱛᱮ ᱱᱟᱛᱮ ᱫᱟᱬᱟ ᱫᱚ ᱵᱟᱝ ᱴᱷᱤᱠ ᱟᱥᱮ
ᱵᱟᱝ ᱵᱟ ᱵᱟ ᱰᱟ ᱮᱠᱫᱚᱢ ᱵᱟᱝ
ᱟᱫᱚ ᱡᱟᱦᱟᱸ ᱯᱚᱨᱚᱵᱽ ᱯᱟᱛᱟ ᱠᱚ ᱠᱚᱨᱟᱣ ᱪᱚᱭᱮᱫᱟ ᱩᱱᱠᱩᱣᱟᱜ ᱦᱚᱸ ᱵᱷᱩᱞ ᱫᱚ ᱵᱟᱝ ᱠᱟᱱᱟ᱾ ᱩᱱᱠᱩ ᱢᱟ ᱵᱟᱠᱚ ᱞᱟᱹᱭ ᱟᱠᱟᱜ-ᱟ ᱥᱮᱱ ᱠᱟᱛᱮ ᱛᱮ ᱚᱸᱰᱮ ᱫᱚᱱ ᱵᱟᱲᱟ ᱫᱚ᱾ ᱩᱱᱠᱩ ᱦᱚᱸ ᱡᱟᱦᱟᱸᱭ ᱠᱚ ᱥᱤᱝᱜᱟᱨ ᱠᱟᱱᱟ ᱩᱱᱠᱩ ᱦᱚᱸ ᱩᱱᱠᱩ ᱦᱚᱸ ᱚᱱᱟ ᱠᱚ ᱮᱱᱮᱡ ᱥᱮᱨᱮᱸᱧ ᱛᱮᱜᱮ ᱟᱠᱚᱣᱟᱜ ᱢᱟᱱᱮ ᱥᱚᱝᱥᱟᱨ ᱪᱟᱞᱟᱜ ᱛᱟᱠᱚ ᱦᱮᱸᱥᱮ, ᱟᱵᱚ ᱫᱚ, ᱩᱱᱠᱩ ᱦᱚᱸ ᱴᱷᱤᱠ ᱜᱮᱠᱚ ᱠᱚᱨᱟᱣᱫᱟ ᱟᱵᱚ ᱦᱚᱸ ᱴᱷᱤᱠ ᱜᱮ ᱢᱮᱱᱠᱷᱟᱱ ᱡᱟᱦᱟᱸᱭ ᱟᱵᱚ ᱵᱚᱱ ᱪᱟᱞᱟᱜ ᱠᱟᱱᱟ ᱚᱱᱠᱟ ᱵᱚᱱ ᱮᱱᱮᱡ ᱥᱮᱨᱮᱸᱧ ᱫᱟ ᱠᱚᱲᱟ ᱜᱤᱫᱽᱨᱟᱹ ᱥᱟᱞᱟᱜ ᱚᱱᱟᱜᱮ ᱢᱤᱫᱴᱮᱱ ᱵᱟᱹᱲᱤᱡᱚᱜ ᱠᱟᱱᱟ ᱥᱮ
ᱦᱳᱭ,
ᱡᱮᱢᱚᱱ ᱧᱮᱧᱮᱞ ᱵᱚᱱ ᱪᱟᱞᱟᱜ ᱠᱟᱱᱟ ᱧᱮᱞ ᱠᱟᱛᱮᱜ ᱵᱚᱱ ᱦᱤᱡᱩᱜ ᱢᱟ᱾ ᱡᱟᱦᱟᱸ ᱞᱮᱠᱟ ᱢᱟᱱᱮ ᱞᱤᱢᱤᱴ ᱨᱮᱱᱟᱜ ᱨᱟᱹᱥᱠᱟᱹ ᱠᱟᱹ ᱜᱟᱱᱜ-ᱟ ᱚᱱᱠᱟ ᱵᱚ ᱨᱟᱹᱥᱟᱹ ᱞᱮᱠᱷᱟᱡ ᱢᱟ ᱴᱷᱤᱠ ᱜᱮᱭᱟ
ᱚᱱᱠᱟ ᱵᱚᱱ ᱨᱟᱹᱥᱠᱟᱹ ᱞᱮᱠᱷᱟᱱ ᱢᱟᱛᱚ ᱴᱷᱤᱠ ᱜᱮ ᱵᱟᱝᱠᱚ ᱨᱚᱲ ᱠᱮᱭᱟ ᱱᱤᱛᱚᱜ ᱫᱚ᱾ ᱱᱤᱛᱚᱜ ᱫᱚ ᱡᱟᱦᱟᱸ ᱧᱮᱞᱚᱜ ᱠᱟᱱᱟ, ᱢᱟᱱᱮ ᱢᱮᱫ ᱫᱚ ᱡᱚᱛᱚ ᱦᱚᱲ ᱚᱱᱟ ᱨᱮᱜᱮ ᱢᱮᱱᱟᱜ ᱟᱠᱟᱫᱟ ᱥᱮ, ᱫᱳᱥ ᱫᱚ ᱚᱱᱟᱜᱮ ᱱᱤᱛᱚᱜ ᱫᱚᱠᱚ ᱧᱟᱢᱮᱫ-ᱟ᱾ ᱡᱟᱦᱟᱸ ᱫᱚ ᱠᱚ ᱞᱟᱹᱭᱮᱫ ᱪᱷᱟᱯᱚᱞ ᱮᱱᱮᱡ ᱥᱮ ᱪᱷᱟᱹᱯᱨᱤ ᱮᱱᱮᱡ᱾ ᱚᱸᱰᱮ ᱜᱮ ᱦᱟᱸᱜ ᱡᱚᱛᱚ ᱦᱚᱲᱟᱜ ᱢᱮᱸᱫ ᱥᱮ ᱤᱭᱟᱹ ᱡᱚᱛᱚ ᱜᱮ ᱚᱸᱰᱮ ᱜᱮ ᱢᱮᱱᱟᱜ ᱟᱠᱟᱫᱟ᱾ ᱡᱟᱦᱟᱸ ᱛᱤᱱᱟᱹᱜ ᱟᱹᱨᱠᱤ, ᱟᱵᱚᱨᱮᱱ ᱥᱟᱱᱛᱟᱲ ᱤᱭᱟᱹ ᱨᱤᱥᱟᱨᱪ ᱠᱚ ᱢᱮᱱᱟᱜ ᱟᱠᱟᱫ ᱠᱚᱣᱟ᱾ ᱥᱮ ᱟᱵᱚ ᱢᱟᱺᱡᱷᱤ ᱯᱟᱨᱜᱟᱱᱟ᱾ ᱦᱳᱭ ᱡᱷᱚᱛᱚ ᱚᱱᱟ ᱠᱷᱟᱹᱛᱤᱨ ᱛᱮᱜᱮ ᱛᱚ ᱠᱤᱪᱷᱤ ᱠᱤᱪᱷᱤ ᱡᱟᱭᱜᱟ ᱨᱮᱫᱚ ᱦᱟᱸᱜ ᱱᱚᱜ-ᱚ ᱱᱚᱝᱠᱟ ᱱᱟᱜ᱾ ᱯᱨᱳᱜᱨᱟᱢ ᱥᱮ ᱚᱨᱜᱮᱥᱴᱨᱟ ᱠᱚᱫᱚ ᱠᱚ ᱵᱚᱱᱫᱚ ᱟᱠᱟᱫᱟ᱾
ᱟᱫᱚ ᱚᱸ ᱟᱵᱚ ᱫᱚ ᱵᱟᱵᱚᱱ ᱫᱳᱥ ᱫᱟᱲᱮᱭᱟᱜᱼᱟ ᱡᱮ ᱚᱱᱟ ᱦᱩᱭᱩᱜ ᱠᱟᱱ ᱠᱷᱟᱹᱛᱤᱨ ᱜᱮ ᱱᱚᱝᱠᱟ, ᱟᱸ ᱱᱚᱝᱠᱟ ᱦᱚᱸᱛᱚ ᱜᱟᱱᱚᱜᱼᱟ ᱡᱟᱦᱟᱸᱭ ᱠᱚ ᱚᱱᱟ ᱢᱟ ᱦᱳᱭ ᱡᱤᱱᱤᱥ ᱠᱟᱱᱟ ᱦᱳᱭ ᱢᱟᱱᱮ ᱮᱛᱚᱦᱚᱵ ᱟᱠᱟᱱᱟ ᱢᱟᱱᱮ ᱦᱩᱭᱩᱜᱼᱟ ᱵᱚᱱᱫᱚ ᱢᱮᱱᱛᱮᱫᱚ ᱵᱟᱝ ᱵᱚᱱᱫᱚᱜ ᱠᱟᱱᱟ᱾ ᱟᱫᱚ ᱦᱳᱭ ᱦᱚ ᱦᱳᱭ ᱠᱚ ᱢᱟᱱᱮ ᱨᱟᱹᱥ ᱨᱟᱹᱥᱠᱟᱹ ᱞᱮᱠᱟ ᱨᱟᱹᱥᱠᱟᱹ ᱢᱟᱱᱮ ᱜᱟᱱᱚᱜ-ᱟ ᱥᱮ, ᱩᱱᱠᱩ ᱢᱟ ᱵᱟᱠᱚ ᱞᱟᱹᱭ ᱟᱠᱟᱫᱼᱟ ᱡᱮ ᱟᱢᱫᱚ ᱠᱚᱲᱟ ᱜᱤᱫᱽᱨᱟᱹ ᱥᱟᱞᱟᱜ ᱜᱮ ᱨᱟᱹᱥᱠᱟᱹᱭ ᱢᱮ ᱥᱮ ᱚᱱᱠᱟ ᱫᱚᱱ ᱵᱟᱲᱟᱭ ᱢᱮ ᱞᱚᱥᱚᱫ ᱠᱚᱨᱮ ᱜᱚᱞᱴᱷᱟᱣ ᱵᱟᱲᱟᱭ ᱢᱮ ᱚᱱᱟ ᱢᱟᱛᱚ ᱵᱟᱝ ᱥᱮ᱾
ᱦᱳᱭ ᱦᱳᱭ᱾
ᱟᱫᱚ ᱮᱠᱪᱩᱭᱮᱞᱤ ᱡᱷᱚᱛᱚ ᱢᱟᱱᱮ ᱯᱚᱨᱤᱥᱛᱷᱤᱛᱤ ᱱᱮᱛᱟᱨ ᱫᱚ ᱱᱚᱝᱠᱟ ᱦᱮᱡ ᱟᱠᱟᱱᱟ ᱱᱮᱛᱟᱨ ᱫᱚ ᱡᱷᱚᱛᱚ ᱜᱮ ᱯᱷᱳᱱ ᱛᱮ ᱥᱮ ᱟᱹᱰᱤ ᱟᱞᱟ ᱞᱟᱦᱟᱛᱮ ᱠᱷᱚᱱᱟᱜ ᱢᱟ ᱟᱹᱰᱤ ᱟᱭᱢᱟ ᱞᱮᱠᱟᱱ ᱵᱚᱫᱚᱞ ᱟᱠᱟᱱᱟ᱾ ᱟᱫᱚ ᱵᱚᱫᱚᱞ ᱟᱠᱟᱱᱟ ᱢᱮᱱᱛᱮ ᱟᱵᱚ ᱵᱚ ᱵᱚᱫᱚᱞᱚᱜᱼᱟ, ᱚᱱᱟ ᱫᱚ ᱵᱟᱝ ᱠᱟᱱᱟ ᱟᱵᱚ ᱫᱚ ᱥᱮ ᱚᱱᱠᱟ ᱜᱮ ᱢᱮᱱᱟᱜ ᱵᱚᱱᱟ ᱟᱵᱚᱣᱟᱜ ᱠᱟᱹᱢᱤ ᱦᱚᱨᱟ ᱵᱚᱫᱚᱞᱚᱜ ᱠᱟᱱᱟ ᱥᱮ᱾
ᱦᱳᱭ᱾
ᱢᱟᱱᱮ ᱟᱵᱚᱣᱟᱜ ᱢᱟᱱᱮ ᱵᱷᱟᱜᱤ ᱠᱟᱹᱢᱤ ᱠᱷᱚᱱᱟᱜ ᱟᱵᱟ ᱵᱟᱹᱲᱤᱡ ᱡᱟᱹᱥᱛᱤ ᱵᱚᱱ ᱠᱟᱹᱢᱤᱭᱮᱫᱟ ᱮᱭ ᱠᱟᱨᱚᱱ ᱛᱮ ᱟᱵᱚ ᱱᱤᱛ ᱛᱚ ᱱᱚᱝᱠᱟ ᱵᱚᱱ ᱧᱮᱞ ᱧᱟᱢ ᱮᱫᱟ᱾ ᱵᱟᱠᱷᱟᱡ ᱞᱟᱦᱟ ᱛᱮᱦᱮ ᱛᱚ ᱚᱱᱠᱟ ᱫᱚ ᱦᱳᱭ ᱠᱟᱱᱟ᱾ ᱵᱟᱝ ᱦᱩᱭᱩᱜ ᱠᱟᱱ ᱛᱟᱦᱮᱸᱡ ᱠᱤ ᱦᱟᱭᱛᱳ ᱡᱟᱹᱥᱛᱤ ᱵᱟᱝ ᱦᱚᱭᱳᱜ ᱠᱟᱱᱛᱮᱡ ᱠᱚᱢ ᱨᱮᱦᱚᱸ ᱦᱩᱭᱩᱜ ᱠᱟᱱ ᱛᱟᱦᱮᱸᱱᱟ᱾
ᱦᱩᱸ
ᱦᱩᱭᱩᱜ ᱠᱟᱱ ᱛᱟᱦᱮᱱᱟ ᱛᱚ, ᱩᱱᱫᱚ ᱩᱠᱩᱨ ᱚᱱᱠᱟ ᱫᱚ ᱵᱟᱵᱚᱱ ᱧᱮᱞ ᱠᱟᱫᱟ ᱥᱮ, ᱞᱟᱦᱟ ᱛᱮᱦᱚᱸ ᱯᱚᱨᱚᱵᱽ ᱯᱟᱛᱟ ᱧᱤᱫᱟᱹ ᱢᱟ ᱞᱟᱦᱟᱛ ᱛᱮ ᱢᱟ ᱫᱚᱢᱮ ᱦᱩᱭᱩᱜ ᱛᱟᱦᱮᱱᱟ, ᱱᱮᱛᱟᱨ ᱫᱚ ᱚᱨᱜᱮᱥᱴᱟᱨ ᱦᱩᱭᱩᱜ ᱠᱟᱱ ᱛᱟᱦᱮᱸ ᱵᱟᱠᱷᱟᱡ ᱞᱟᱦᱟ ᱛᱮᱫᱚ ᱯᱟᱛᱟ ᱠᱚᱢᱟ ᱫᱚᱢᱮ ᱦᱩᱭᱩᱜ ᱛᱟᱦᱮᱱᱟ᱾
ᱦᱳᱭ ᱦᱳᱭ᱾ ᱟᱞᱮ ᱤᱭᱟᱹ ᱢᱟᱱᱮ ᱟᱞᱮ ᱥᱳᱨ ᱟᱹᱛᱩ ᱨᱮᱜᱮᱻ ᱚᱱᱠᱟ, ᱮᱸᱜ ᱚᱨᱜᱮᱥᱴᱟᱨ ᱥᱟᱶᱛᱮ ᱜᱟᱭᱟᱱ ᱛᱟᱦᱮᱸ ᱠᱟᱱᱟ ᱦᱟᱸᱜ ᱠᱷᱟᱱ ᱦᱮᱸ ᱥᱮ, ᱟᱫᱚ ᱛᱟᱦᱚᱞᱮ ᱠᱷᱟᱱ ᱫᱚᱻ ᱱᱮ ᱦᱚᱲ ᱦᱚᱸ ᱥᱩᱨ ᱟᱹᱛᱩ ᱦᱚᱛᱮᱫ ᱛᱮ ᱥᱮᱱ ᱦᱩᱭ ᱠᱟᱱᱟ᱾ ᱥᱮᱱ ᱠᱟᱛᱮᱴᱮᱫ ᱧᱮᱞ ᱦᱩᱭᱩᱜ ᱠᱟᱱᱟ ᱚᱨᱜᱮᱥᱴᱟᱨ ᱥᱚᱢᱚᱭ ᱫᱚ ᱫᱚᱢᱮ ᱦᱚᱲ, ᱢᱟᱱᱮ ᱟᱹᱰᱤ ᱡᱟᱹᱥᱛᱤ ᱩᱱ ᱫᱚ ᱦᱟᱸᱜ ᱯᱩᱨᱟᱹ ᱮᱠᱫᱚᱢ ᱢᱟᱱᱮ ᱢᱚᱱᱮ ᱦᱚᱭᱳᱜ ᱠᱟᱱᱟ ᱾ᱟᱹᱰᱤ ᱪᱮᱨᱦᱟ ᱯᱚᱛᱛᱟ ᱫᱚ ᱦᱳᱭ ᱯᱮᱨᱮᱡ ᱪᱟᱵᱟ ᱠᱟᱫᱟᱢ ᱠᱚ ᱟᱨ ᱡᱚᱠᱷᱚᱱ ᱦᱟᱸᱜ ᱮᱸ ᱜᱟᱭᱟᱱ ᱮᱛᱚᱦᱚᱵ ᱮᱱᱟ, ᱜᱟᱭᱟᱱ ᱮᱛᱚᱦᱚᱵ ᱢᱟᱲᱟᱝ ᱫᱚ ᱢᱟᱱᱮ ᱛᱟᱦᱮᱸ ᱠᱟᱱ ᱜᱮᱭᱟ ᱠᱚ ᱚᱨᱜᱮᱥᱴᱟᱨ ᱦᱚᱭᱳᱜ ᱥᱚᱢᱚᱭ ᱫᱚ ᱡᱟᱹᱥᱛᱤ ᱜᱮ, ᱟᱨ ᱡᱚᱠᱷᱚᱱ ᱜᱟᱭᱟᱱ ᱮᱛᱚᱦᱚᱵ ᱮᱱᱟ ᱩᱱ ᱥᱚᱢᱚᱭ ᱫᱚ ᱧᱮᱞ ᱵᱟᱲᱟᱭ ᱦᱩᱭᱩᱜ ᱠᱟᱱᱟ ᱡᱮ ᱡᱟᱦᱟᱸ ᱠᱚᱨᱮᱜ ᱛᱤᱸᱜᱩ ᱨᱮᱱᱟᱜ ᱴᱷᱟᱶ ᱵᱟᱝ ᱛᱟᱦᱮᱸ ᱠᱟᱱᱟ ᱚᱱᱟ ᱠᱚᱨᱮ ᱫᱚ ᱢᱟᱱᱮ ᱜᱤᱛᱤᱡᱚᱜ ᱨᱮᱱᱟᱜ ᱴᱷᱟᱶ ᱧᱟᱢᱚᱜ ᱠᱟᱱᱟ᱾
ᱦᱳᱭ ᱟᱫᱚ ᱚᱱᱟ ᱫᱚ ᱟᱹᱰᱤ ᱠᱚ ᱵᱮᱡᱟᱨᱟᱜᱼᱟ ᱠᱚ ᱡᱮ ᱦᱮ ᱚᱱᱟ ᱱᱟᱴᱚᱠ ᱫᱚ ᱚᱠᱚᱭ ᱧᱮᱞᱟ ᱡᱮ ᱚᱱᱟ ᱚᱱᱟᱜᱮ ᱛᱤᱱᱟᱹᱜ ᱟᱵᱚ ᱥᱤᱠᱷᱱᱟᱹᱛ ᱵᱚ ᱧᱟᱢᱟ ᱚᱱᱟ ᱫᱚ ᱩᱱᱠᱩ ᱫᱚ ᱵᱟᱠᱚ ᱧᱮᱞᱟ ᱱᱮᱛᱟᱨ ᱡᱮᱱᱟᱨᱮᱥᱚᱱ ᱨᱮᱱ ᱡᱟᱦᱟᱸᱭ ᱠᱩᱲᱤ ᱜᱤᱫᱽᱨᱟᱹ ᱠᱚᱲᱟ ᱜᱤᱫᱽᱨᱟᱹ ᱢᱮᱱᱟᱜ ᱠᱚᱣᱟ᱾
ᱦᱳᱭ, ᱦᱳᱭ
ᱮ ᱚᱱᱟ ᱫᱚ ᱵᱟᱠᱚ ᱧᱮᱞᱟ ᱡᱮ ᱚᱱᱟ ᱠᱷᱚᱱᱟᱜ ᱪᱮᱫ ᱠᱚ ᱞᱟᱹᱭ ᱦᱚᱪᱚ ᱟᱠᱟᱫᱟ ᱪᱮᱫ ᱵᱟᱠᱚ ᱵᱩᱡᱷᱟᱹᱣᱪᱚ ᱟᱠᱟᱫᱟ ᱚᱱᱟ ᱠᱚ ᱵᱟᱠᱚ ᱵᱩᱡᱟ᱾ ᱟᱠᱚ ᱢᱟ ᱡᱟᱦᱟᱸᱨᱮ ᱯᱨᱳᱜᱨᱟᱢ ᱦᱩᱭᱩᱜᱳᱜᱼᱟ ᱚᱸᱰᱮ ᱪᱟᱞᱟᱣ ᱠᱟᱛᱮ ᱰᱮᱝ ᱰᱮᱝ ᱮᱱᱮᱡ ᱥᱮᱨᱮᱧ ᱟᱠᱚ ᱚᱱᱟᱜᱮ ᱟᱠᱚᱣᱟᱜ ᱫᱚ ᱵᱚᱦᱩᱛ ᱨᱟᱹᱥᱠᱟᱹ ᱛᱟᱠᱚ᱾
ᱦᱳᱭ ᱦᱳᱭ, ᱡᱟᱦᱟᱸ ᱜᱟᱭᱟᱱ ᱨᱮᱱᱟᱜ ᱡᱟᱦᱟᱸ ᱜᱟᱭᱟᱱ ᱨᱮᱱᱟᱜ ᱥᱟᱨ ᱠᱟᱛᱷᱟ ᱠᱚᱫᱚ ᱵᱟᱝᱠᱚ ᱵᱩᱡᱷᱟᱹᱣ ᱫᱟᱲᱮᱭᱟᱜᱼᱟ, ᱥᱮ ᱵᱩᱡᱽ ᱨᱮᱱᱟᱜ ᱦᱚᱸ ᱵᱟᱝᱠᱚ ᱨᱤᱠᱟᱹᱭᱮᱫᱼᱟ, ᱟᱨ ᱵᱟᱠᱷᱟᱱ ᱫᱚ ᱚᱠᱚᱭᱴᱟᱜ ᱚᱱᱚᱞᱤᱭᱟᱹ ᱦᱚᱸ ᱢᱟᱱᱮ ᱡᱚᱛᱚ ᱚᱱᱚᱞᱤᱭᱟᱹ ᱜᱮ ᱟᱹᱰᱤ ᱢᱤᱫᱴᱮᱱ ᱚᱠᱚᱭ ᱡᱤᱭᱚᱱ ᱨᱮᱱᱟᱜ ᱚᱠᱟ ᱞᱮᱠᱟᱱᱟᱜ ᱠᱷᱟᱸᱰᱟᱣ ᱣᱟᱠᱟᱜᱼᱟᱭ ᱚᱱᱟ᱾
ᱦᱚ ᱚᱱᱮ ᱵᱷᱟᱜᱮ ᱵᱷᱟᱜᱮ ᱧᱚᱸᱜᱼᱟᱜ ᱠᱚ ᱥᱟᱵ ᱨᱟᱠᱟᱵ ᱟᱠᱟᱫᱟ ᱥᱮ᱾
ᱦᱳᱭ ᱦᱳᱭ ᱟᱫᱚ ᱚᱱᱟ ᱧᱮᱞ ᱠᱟ ᱛᱮᱫ ᱤᱧ ᱦᱚᱸ ᱦᱟᱦᱟᱲᱟᱜ ᱜᱮ ᱠᱟᱹᱴᱤᱡ ᱤᱧ ᱦᱚᱸ ᱱᱚᱜᱼᱚ ᱱᱚᱝᱠᱟ ᱚᱞᱚᱜ ᱡᱤᱭᱚᱱ ᱵᱟᱝ